ᱦᱮᱸ ᱡᱚᱦᱟᱨ ᱜᱮ
ᱦᱮᱸ ᱡᱚᱦᱟᱨ ᱜᱮ ᱦᱮᱸ ᱚᱱᱟ ᱜᱚᱞᱯᱚ ᱫᱚ ᱠᱮᱪᱮ ᱜᱚᱫ ᱮᱱᱟ ᱦᱮᱸ ᱩᱦ ᱩᱦ ᱚᱱᱟᱛᱮ ᱟᱨ ᱪᱮᱫ ᱱᱟᱣᱟ ᱠᱟᱨᱛᱮ ᱟᱨ ᱪᱮᱫ ᱟᱨᱚ ᱚᱱᱠᱟᱱᱟᱜ ᱜᱮ ᱴᱚᱯᱤᱠ ᱥᱟᱞᱟᱜ ᱛᱮ ᱟᱨ ᱪᱮᱫ ᱨᱚᱯᱚᱲ ᱦᱩᱭᱩᱜᱼᱟ
ᱴᱚᱯᱤᱠ ᱫᱚ ᱢᱤᱫᱴᱟᱝ ᱥᱮ ᱡᱟᱦᱟᱜᱼᱟ ᱥᱟᱛᱟᱢ ᱜᱮᱫᱚ ᱥᱟᱛᱟᱢ ᱢᱟᱱᱮ ᱥᱟᱛᱟᱢ ᱵᱟ ᱠᱟ ᱛᱮᱫᱚ ᱜᱟᱞᱚᱪ ᱫᱚ ᱫᱚᱨᱠᱟᱨ ᱜᱮ ᱠᱟᱱᱟ ᱪᱮᱫᱟᱜ ᱥᱮ ᱥᱟᱛᱟᱢ ᱥᱟᱛᱟᱢ ᱵᱟᱢ ᱵᱟᱧᱪᱷᱟᱣ ᱞᱮᱱᱠᱷᱟᱱ ᱯᱩᱨᱟᱹ ᱚᱱᱟ ᱜᱚᱞᱯᱚ ᱢᱟᱱᱮ ᱡᱮ ᱨᱚᱯᱚᱲ ᱜᱟᱞᱚᱪ ᱦᱩᱭᱩᱜᱼᱟ ᱥᱮ ᱚᱱᱟᱴᱟᱜ ᱵᱟᱝ ᱦᱩᱭᱩᱜᱼᱟ
ᱵᱟᱝ ᱦᱩᱭᱩᱜᱼᱟ ᱵᱟᱝ ᱦᱩᱭᱩᱜᱼᱟ ᱢᱤᱫᱴᱤᱡ ᱥᱟᱠᱟᱢᱟᱜ ᱥᱟᱛᱟᱢ ᱫᱚ ᱥᱟᱵ ᱜᱮ ᱦᱩᱭᱩᱜᱼᱟ
ᱟᱪᱪᱷᱟ ᱢᱟᱱᱮ ᱠᱩᱠᱞᱤ ᱞᱤᱧ ᱫᱚᱦᱚᱭᱮᱫᱼᱟ ᱢᱮᱱᱮᱫᱼᱟ ᱞᱤᱧ ᱟᱪᱪᱷᱟ ᱟᱡᱚᱫᱤᱭᱟᱹ ᱵᱩᱨᱩ ᱨᱮᱢᱟ ᱥᱮᱸᱫᱽᱨᱟ ᱠᱚ ᱪᱟᱞᱟᱜ ᱜᱮᱭᱟ
ᱦᱮᱸ ᱥᱮᱸᱫᱨᱟ ᱠᱚ ᱪᱟᱞᱟᱜ ᱜᱮᱭᱟ
ᱟᱵᱤᱱ ᱵᱤᱱ ᱪᱟᱞᱟᱣ ᱵᱟᱲᱟ ᱟᱠᱟᱱᱟ ᱥᱮ ᱵᱟᱝ ᱜᱮ
ᱚᱱᱛᱮ ᱫᱚ ᱵᱟᱹᱞᱤᱧ ᱪᱟᱞᱟᱣ ᱵᱟᱲᱟ ᱟᱠᱟᱱ ᱜᱮᱭᱟ ᱦᱮᱸ ᱦᱮ ᱟᱡᱚᱫᱤᱭᱟᱹ ᱵᱩᱨᱩ ᱫᱚ ᱵᱟᱝ ᱪᱟᱞᱟᱣ ᱵᱟᱲᱟ ᱦᱩᱭ ᱠᱟᱱᱟ ᱛᱚᱵᱮ ᱮᱢᱱᱤ ᱫᱟᱬᱟᱱ ᱫᱚ ᱪᱟᱞᱟᱣ ᱵᱟᱲᱟ ᱦᱩᱭ ᱟᱠᱟᱱ ᱜᱮᱭᱟ ᱟᱨ ᱪᱮᱫ
ᱟᱪᱪᱷᱟ ᱟᱪᱪᱷᱟ ᱟᱪᱪᱷᱟ
ᱚᱸᱰᱮ ᱟᱪᱪᱷᱟ ᱟᱵᱮᱱ ᱵᱮᱱ ᱟᱸᱡᱚᱢ ᱠᱟᱜᱼᱟ ᱯᱟᱝᱠᱷᱟ ᱯᱟᱛᱟ ᱥᱮ ᱮ ᱨᱟᱸᱜᱟ ᱯᱟᱛᱟ ᱢᱮᱱᱛᱮ
ᱵᱟᱝ ᱜᱮ ᱵᱟᱝᱞᱤᱧ ᱟᱸᱡᱚᱢ ᱠᱟᱫᱟ ᱚᱱᱟ ᱫᱚ
ᱟᱪᱪᱷᱟ ᱟᱪᱪᱷᱟ ᱛᱚ ᱚᱸᱰᱮ ᱟᱨ ᱪᱮᱫ ᱚᱱᱟ ᱟᱡᱚᱫᱤᱭᱟᱹ ᱵᱩᱨᱩ ᱪᱮᱫ ᱵᱩᱨᱩ ᱪᱚᱴᱨᱮ ᱚᱱᱟ ᱯᱟᱝᱠᱷᱟ ᱯᱟᱛᱟ ᱥᱮ ᱨᱟᱸᱜᱟ ᱯᱟᱛᱟ ᱢᱮᱱᱛᱮ ᱢᱤᱫᱴᱮᱱ ᱯᱟᱛᱟ ᱢᱮᱱᱟᱜᱼᱟ ᱚᱱᱟ ᱯᱟᱛᱟ ᱦᱩᱭᱩᱜ ᱜᱮᱭᱟ ᱮᱠᱫᱚᱢ ᱢᱟᱱᱮ ᱪᱚᱴ ᱨᱮ ᱮᱠᱫᱚᱢ ᱚᱱᱮ ᱵᱩᱨᱩ ᱪᱚᱴ ᱨᱮᱦᱚᱸ ᱯᱨᱚᱛᱷᱚᱢ ᱡᱚᱠᱷᱚᱱ ᱟᱹᱞᱤᱧᱧ ᱮᱰᱯᱷᱟᱥᱴ ᱞᱤᱧ ᱪᱟᱞᱟᱣ ᱞᱮᱱᱟ
ᱦᱩᱸ
ᱛᱚ ᱢᱟᱱᱮ ᱢᱚᱱᱮ ᱵᱟᱝ ᱦᱩᱭᱩᱜ ᱠᱟᱱᱟ ᱡᱮ ᱱᱩᱱᱟᱹᱜ ᱪᱚᱴᱨᱮ ᱢᱟᱱᱮ ᱱᱩᱱᱟᱹᱜ ᱪᱚᱴᱨᱮ ᱨᱟᱠᱟᱵ ᱠᱟᱛᱮᱫ ᱦᱚᱸ ᱱᱚᱝᱠᱟᱱᱟᱜ ᱟᱨ ᱪᱮᱫ ᱮᱸ ᱚ ᱢᱟᱱᱮ ᱦᱚᱲ ᱠᱚ ᱢᱮᱱᱟᱜ ᱠᱚᱣᱟ ᱥᱮ ᱚᱲᱟᱜ ᱫᱩᱣᱟᱹᱨ ᱠᱟᱫᱟ ᱠᱚ ᱟᱨ ᱪᱮᱫ ᱦᱮᱸ ᱪᱮᱛᱟᱱ ᱨᱟᱠᱟᱵ ᱠᱟᱴᱟ ᱟᱨ ᱤᱧ ᱦᱚ ᱟᱨ ᱪᱮᱫ ᱢᱟᱱᱮ ᱱᱚᱝᱠᱟ ᱜᱮ ᱟᱨ ᱪᱮᱫ ᱱᱚᱨᱢᱮᱞ ᱟᱨ ᱪᱮᱫ ᱡᱟᱦᱟᱸᱠᱟ ᱟᱨ ᱪᱮᱫ ᱟᱹᱛᱩ ᱫᱤᱥᱚᱢ ᱠᱚ ᱦᱮᱸ ᱚᱱᱠᱟᱜᱮ ᱟᱨ ᱪᱮᱫ ᱦᱮᱸ ᱟᱛᱳ ᱫᱤᱥᱚᱢ ᱚᱸᱰᱮ ᱵᱮᱱᱟᱣ ᱠᱟᱱᱟ ᱦᱮ ᱢᱟᱱᱮ ᱩᱱᱟᱹᱜ ᱜᱟᱱ ᱟᱨ ᱪᱮᱫ ᱟᱡᱚᱫᱤᱭᱟᱹ ᱵᱩᱨᱩ ᱟᱨ ᱪᱮᱫ ᱪᱚᱴᱨᱮ ᱟᱨ ᱪᱮᱫ
ᱦᱩ ᱟᱹᱞᱤᱧ ᱦᱚᱞᱤᱧ ᱧᱮᱞ ᱠᱟᱫ ᱜᱮᱭᱟ ᱟᱫᱚ ᱟᱹᱰᱤ ᱵᱮᱥ ᱢᱮᱱ ᱛᱟᱦᱮᱸᱱᱟ ᱞᱤᱧ ᱵᱩᱡᱷᱟᱹᱣ ᱠᱮᱜᱭᱟ ᱪᱟᱞᱟᱣ ᱞᱮᱱᱟᱞᱤᱧ ᱱᱚᱣᱟ ᱫᱚ ᱦᱩᱭ ᱞᱮᱱᱟ ᱥᱚᱦᱨᱟᱭ ᱥᱚᱢᱚᱭ ᱱᱚᱜᱼᱱᱟ ᱞᱩᱜᱩᱵᱩᱨᱩ ᱠᱷᱚᱱ ᱨᱩᱣᱟᱹᱲ ᱚᱠᱛᱚ ᱵᱚᱞᱚ ᱦᱩᱭ ᱞᱮᱱ ᱛᱟᱦᱮᱸ ᱫᱚ ᱚᱰᱮ ᱟᱫᱚ ᱢᱟᱱᱮ ᱚᱸᱰᱮᱱ ᱠᱚ ᱡᱟᱦᱟᱸᱭ ᱟᱵᱚ ᱥᱟᱱᱛᱟᱲ ᱦᱚᱲ ᱠᱚ ᱢᱮᱱᱟᱜ ᱠᱚᱣᱟ, ᱩᱱᱠᱩ ᱤᱱᱟᱹ ᱥᱩᱢᱟᱹᱭ ᱮᱱᱮᱡ ᱥᱮᱨᱮᱧᱮᱫ-ᱟ ᱠᱚ ᱤᱭᱟᱹᱛᱮ ᱱᱚᱣᱟ ᱛᱩᱢᱫᱟᱜ ᱴᱟᱢᱟᱠ ᱟᱛᱮ ᱠᱚ ᱮᱱᱮᱡ ᱥᱮᱨᱮᱧᱮᱜ-ᱟ᱾ ᱟᱨᱻ ᱚᱱᱟ ᱫᱚ ᱦᱟᱸᱜ ᱵᱟᱝᱞᱤᱧ ᱵᱩᱡᱽ ᱫᱟᱲᱮᱭᱟᱫᱟ ᱢᱮᱱᱠᱷᱟᱱ ᱜᱟᱹᱰᱤ ᱠᱚᱠᱚ ᱜᱷᱮᱨᱟᱣ ᱮᱫᱟ ᱾ ᱟᱸᱻ ᱯᱚᱭᱥᱟ ᱠᱚ ᱯᱟᱞᱮᱱ ᱠᱚ ᱦᱟᱛᱟᱭ-ᱟ ᱟᱫᱚ ᱪᱮᱫ ᱱᱷᱟᱜ ᱩᱯᱚᱞᱚᱠᱠᱷᱚ ᱛᱮᱠᱚ ᱦᱟᱛᱟᱭ-ᱟ ᱚᱱᱟ ᱢᱟ ᱱᱷᱟᱜ ᱵᱟᱝᱞᱤᱧ ᱵᱟᱲᱟᱭᱟ ᱾ ᱢᱮᱱᱠᱷᱟᱱ ᱟᱹᱰᱤ ᱪᱚᱨᱚᱠ ᱚᱲᱟᱜ ᱨᱮᱱᱟᱜ ᱪᱤᱛᱟᱹᱨ ᱠᱚ ᱢᱟᱱᱮ ᱮᱛᱚ ᱪᱚᱨᱚᱠ ᱧᱮᱞᱚᱜ ᱠᱟᱱᱟ, ᱚᱱᱟ ᱫᱚ ᱵᱩᱨᱩ ᱪᱮᱛᱟᱱ ᱨᱮ ᱛᱟᱦᱮᱸ ᱠᱟᱛᱮ ᱤᱥᱠᱩᱞ ᱠᱚ ᱢᱮᱱᱟᱜ ᱟᱠᱟᱫᱟ ᱚᱸᱰᱮ ᱵᱩᱨᱩ ᱵᱩᱨᱩ ᱪᱮᱛᱟᱱ ᱨᱮ ᱾ ᱞᱟᱛᱟᱨ ᱛᱚᱠᱷᱚᱱ ᱵᱤᱱ ᱫᱮᱡ ᱤᱫᱤᱜ-ᱟ ᱟᱧᱪᱤᱨ ᱯᱟᱹᱧᱪᱤᱨ ᱮᱠᱫᱚᱢ ᱟᱨ ᱪᱮᱛᱟᱱ ᱨᱮ ᱡᱚᱠᱷᱚᱱ ᱩᱱᱟᱹᱜ ᱪᱚᱨᱚᱠ ᱯᱚᱨᱤᱵᱮᱥ ᱵᱤᱱ ᱧᱮᱞ ᱟ ᱛᱤᱱᱟᱹᱜ ᱢᱚᱡᱽ ᱧᱮᱞᱚᱜ ᱠᱟᱱ ᱛᱟᱦᱮᱸ ᱫᱚ ᱚᱸᱰᱮ,
ᱢᱟᱱᱮ ᱡᱩᱫᱤ ᱟᱨ ᱪᱮᱫ ᱟᱞᱮ ᱟᱹᱛᱩ ᱨᱮᱱᱟᱜ ᱜᱮ ᱡᱩᱫᱤ ᱠᱤᱪᱷᱩᱜᱟᱱ ᱟᱨ ᱪᱮᱫ ᱦᱮᱸ ᱚᱱᱠᱟ ᱟᱨ ᱪᱮᱫ ᱵᱟᱨ ᱠᱟᱛᱷᱟ ᱜᱟᱱᱞᱤᱧ ᱞᱟᱹᱭ ᱜᱮᱭᱟ, ᱦᱮᱸ ᱟᱞᱮ ᱟᱛᱩ ᱫᱚ ᱟᱞᱮ ᱟᱹᱛᱩ ᱨᱮᱱᱟᱜ ᱚᱱᱠᱟ ᱟᱨ ᱪᱮᱫ ᱯᱟᱨᱥᱚᱱᱟᱞ ᱡᱤᱱᱤᱥ ᱠᱷᱩᱵ ᱮᱠ ᱢᱟ ᱟᱨ ᱪᱮᱫ ᱩᱞᱞᱮᱠᱷ ᱵᱟᱝ ᱜᱟᱱᱚᱜ ᱜᱮᱭᱟ, ᱦᱩᱸ ᱟᱞᱮ ᱟᱹᱛᱩ ᱥᱮᱫ ᱛᱮ ᱟᱨ ᱪᱮᱫ ᱵᱟᱨ ᱠᱟᱛᱷᱟ ᱜᱟᱱ ᱡᱩᱫᱤ ᱞᱤᱧ ᱞᱟᱹᱭ ᱠᱮᱭᱟ ᱦᱮᱸ, ᱟᱞᱮ ᱟᱹᱛᱩ ᱫᱚ ᱠᱟᱛᱚ ᱢᱟᱱᱮ ᱟᱞᱮ ᱟᱹᱛᱩ ᱵᱚᱞᱛᱮ ᱫᱚ ᱟᱞᱮ ᱛᱚ ᱵᱩᱨᱩ ᱵᱩᱨᱩ ᱫᱤᱥᱚᱢ ᱦᱚᱲ, ᱦᱮᱸ ᱠᱷᱟᱹᱞᱤ ᱵᱩᱨᱩ ᱮᱞᱟᱠᱟ ᱛᱚᱵᱩ ᱟᱨ ᱪᱮᱫ ᱵᱟᱡᱟᱨ ᱠᱚᱫᱚ ᱟᱨ ᱪᱮᱫ ᱫᱚᱥ ᱠᱤᱞᱳᱢᱤᱴᱟᱨ ᱥᱟᱺᱜᱤᱧ ᱠᱚᱨᱮ ᱟᱨ ᱪᱮᱫ ᱦᱮᱸ ᱢᱮᱱᱟᱜ ᱛᱟᱞᱮᱭᱟ ᱥᱮ ᱥᱩᱨ ᱥᱩᱯᱩᱨ ᱠᱚᱨᱮ ᱦᱚᱸ ᱟᱨᱚ ᱢᱮᱱᱟᱜ ᱛᱟᱞᱮ ᱜᱮᱭᱟ ᱡᱮᱦᱮᱛᱩ ᱟᱞᱮ ᱢᱳᱲ-ᱴᱳᱲ ᱠᱚ ᱢᱮᱱᱟᱜ-ᱟ ᱾ ᱦᱮᱸ ᱚᱱᱠᱟ, ᱦᱮᱸ ᱚᱱᱠᱟ ᱡᱮ ᱢᱟᱱᱮ ᱮᱠᱮᱵᱟᱨ ᱫᱚᱢᱮ ᱜᱮᱞᱮ ᱵᱩᱨᱩ ᱠᱚᱪᱟᱜᱮᱭᱟ ᱮᱢᱚᱱ ᱴᱟ ᱫᱚ ᱵᱟᱝ ᱠᱟᱱᱟ ᱾ ᱦᱩᱸ ᱵᱩᱨᱩ ᱫᱚᱞᱮ ᱵᱩᱨᱩ ᱡᱟᱯᱟᱜ ᱨᱮᱱ ᱦᱚᱲ ᱠᱟᱱ ᱜᱮᱭᱟᱞᱮ ᱢᱮᱱᱠᱷᱟᱱ ᱵᱟ ᱟᱞᱮᱭᱟᱜ ᱢᱟᱱᱮ ᱟᱨ ᱪᱮᱫ ᱟᱹᱛᱩ ᱵᱟᱦᱮᱨ ᱛᱮᱜᱮ ᱟᱨ ᱪᱮᱫ, ᱦᱮᱸ ᱟ ᱟᱛᱩ ᱵᱟᱦᱮᱨ ᱛᱮᱜᱮ ᱟᱨ ᱪᱮᱫ ᱢᱮᱱ ᱨᱳᱰ ᱟᱨ ᱪᱮᱫ ᱢᱮᱱᱟᱜ-ᱟ ᱡᱟᱦᱟᱸ ᱫᱚ ᱟᱨ ᱪᱮᱫ ᱱᱮᱥᱱᱮᱞ ᱦᱟᱭ ᱳᱭᱮ ᱠᱟᱱᱟ ᱦᱮᱸ ᱾ ᱟᱫᱚ ᱚᱱᱠᱟ ᱦᱚᱸ ᱟᱨ ᱪᱮᱫ ᱟᱞᱮ ᱵᱩᱨᱩ ᱠᱚᱪᱟ ᱫᱚ ᱦᱟᱸᱜ ᱵᱟᱝᱞᱮ ᱯᱟᱲᱦᱟᱜ ᱠᱟᱱᱟ ᱡᱩᱫᱤᱭᱳ ᱠᱟᱛᱷᱟ ᱵᱮᱞᱟ ᱨᱮᱫᱚ ᱠᱟᱛᱷᱟ ᱵᱩᱨᱩ ᱠᱚᱪᱟᱞᱮ ᱯᱟᱲᱟᱜ-ᱟ ᱞᱟᱹᱭᱟᱜ ᱟᱞᱮ᱾ ᱦᱩᱸ ᱟᱫᱚ ᱱᱚᱝᱠᱟ ᱜᱮ ᱟᱨ ᱪᱮᱫ ᱥᱟᱱᱛᱟᱲ ᱦᱩᱭ ᱠᱟᱛᱮ ᱟᱨ ᱪᱮᱫ ᱱᱚᱝᱠᱟᱱᱟᱜ ᱢᱤᱫᱴᱤᱡ ᱯᱚᱨᱤᱵᱮᱥ ᱟᱨ ᱟᱹᱰᱤ ᱵᱮᱥ ᱵᱩᱡᱷᱟᱹᱜ-ᱟ ᱟᱨ ᱪᱮᱫ ᱦᱮᱸ ᱛᱚ ᱠᱤᱪᱷᱩ ᱠᱤᱪᱷᱩ ᱟᱨ ᱪᱮᱫ ᱚᱱᱠᱟ ᱪᱮᱫ ᱟᱞᱮ ᱟᱹᱛᱩ ᱠᱚᱨᱮ ᱦᱮᱸ, ᱱᱮᱛᱟᱨ ᱦᱚᱸ ᱟᱞᱮ ᱟᱛᱩ ᱥᱮ ᱱᱚᱣᱟ ᱠᱚᱨᱮᱱ ᱟᱨ ᱪᱮᱫ ᱦᱮᱸ ᱱᱮᱛᱟᱨ ᱦᱚᱸ ᱚᱱᱛᱮ ᱟᱨ ᱪᱮᱫ ᱱᱟᱢᱟᱞ ᱫᱤᱥᱚᱢ ᱡᱟᱦᱟᱸ ᱠᱟᱹᱢᱤ ᱫᱚ,
ᱦᱮᱸ ᱦᱮᱸ,
ᱱᱮᱛᱟᱨ ᱦᱚᱸᱠᱚ ᱪᱟᱞᱟᱣ ᱵᱟᱲᱟᱜ ᱜᱮᱭᱟ ᱾ ᱠᱟᱨᱚᱱ ᱟᱵᱚᱨᱮᱱ ᱮᱸ ᱵᱮᱥᱤ ᱵᱮᱥᱤᱨ ᱵᱷᱟᱜᱽ ᱜᱮ ᱦᱮᱸ ᱟᱵᱚᱨᱮᱱ ᱦᱟᱲᱟᱢ ᱠᱚ ᱥᱮ ᱡᱟᱦᱟᱸ ᱛᱤᱱᱟᱹᱜ ᱟᱨ ᱪᱮᱫ ᱮᱸ ᱢᱟᱱᱮ ᱟᱨ ᱪᱮᱫ ᱦᱟᱲᱟᱢ ᱠᱚᱠᱚ ᱛᱟᱦᱮᱸ ᱠᱟᱱᱟ ᱦᱮᱸ ᱵᱮᱥᱤᱨ ᱵᱷᱟᱜᱽ ᱡᱮ ᱚᱲᱟᱜ ᱠᱚᱨᱮ ᱦᱚᱸᱠᱚ ᱛᱟᱦᱮᱱ ᱠᱟᱱ ᱛᱟᱦᱮᱱ ᱜᱮᱭᱟ ᱯᱮᱞᱟᱥ ᱦᱮᱸ ᱵᱮᱥᱤᱨ ᱵᱷᱟᱜᱽ ᱜᱮ ᱟᱵᱚ ᱫᱚ ᱱᱟᱢᱟᱞ ᱫᱤᱥᱚᱢ ᱠᱟᱹᱢᱤ ᱵᱚᱱ ᱪᱟᱞᱟᱜ ᱠᱟᱱ ᱛᱟᱦᱮᱸᱱᱟ᱾ ᱮᱴᱟᱜ ᱦᱚᱭᱛᱳ ᱵᱟᱭᱨᱮ ᱫᱤᱥᱚᱢ ᱫᱚ ᱵᱟᱝᱵᱚᱱ ᱪᱟᱞᱟᱜ ᱠᱟᱱ ᱛᱟᱦᱮᱱᱟ ᱛᱚᱵᱮ ᱵᱮᱥᱤ ᱢᱟᱞ ᱫᱤᱥᱚᱢ ᱠᱟᱹᱢᱤ ᱫᱚᱵᱚᱱ ᱪᱟᱞᱟᱜ ᱠᱟᱱ ᱛᱟᱦᱮᱱ ᱜᱮᱭᱟ ᱾ ᱦᱮᱸ ᱤᱧ ᱢᱚᱱᱮᱭᱮ ᱟᱹᱧ ᱟᱨ ᱪᱮᱫ ᱡᱟᱦᱟᱸ ᱛᱤᱱᱟᱹᱜ ᱟᱨ ᱪᱮᱫ ᱵᱩᱪ ᱨᱮ ᱥᱮ ᱧᱮᱞ ᱵᱟᱲᱟᱨᱮ ᱦᱩᱭᱠᱟᱱᱟ ᱥᱮ ᱜᱚᱞᱯᱚ ᱠᱚᱨᱮ ᱟᱸᱡᱚᱢ ᱵᱟᱲᱟ ᱦᱩᱭ ᱠᱟᱱᱟ᱾ ᱵᱮᱥᱤᱨ ᱵᱷᱟᱜᱽ ᱠᱚᱢ ᱵᱮᱥᱤ ᱟᱵᱚ ᱥᱟᱱᱛᱟᱲ ᱫᱚ ᱦᱮᱸ ᱡᱚᱛᱚ ᱠᱚᱜᱮ ᱱᱟᱢᱟᱞ ᱠᱚᱫᱚ ᱵᱚᱱ ᱥᱮᱱ ᱦᱮᱡ ᱟᱠᱟᱱ ᱜᱮᱭᱟ᱾ ᱦᱩᱸ᱾
ᱦᱮᱸ ᱪᱟᱞᱟᱜ ᱜᱮᱭᱟᱵᱚᱱ ᱟᱫᱚ ᱱᱚᱜᱼᱚ ᱱᱚᱝᱠᱟ ᱠᱤᱪᱷᱩ ᱢᱟᱹᱱᱢᱤ ᱫᱚ ᱧᱮᱞ ᱦᱩᱭ ᱟᱠᱟᱱᱟ ᱦᱚᱭᱛᱚᱻ ᱪᱟᱥᱼᱵᱟᱥ ᱱᱤᱛᱚᱜ ᱦᱚᱸᱜᱼᱚᱭ ᱦᱩᱭᱮᱱᱟ᱾ ᱟᱫᱚ ᱚᱲᱟᱜ ᱨᱮᱱᱟᱜ ᱪᱟᱥᱼᱵᱟᱥ ᱦᱚᱸ ᱥᱟᱹᱛᱮᱱᱟ ᱟᱫᱚ ᱢᱮᱱᱟ ᱚᱲᱟᱜ ᱠᱚᱨᱮ ᱫᱚ ᱪᱮᱫ ᱵᱚᱱ ᱪᱤᱠᱟᱹᱭᱟ ᱠᱟᱹᱢᱤᱭᱟᱱ ᱦᱚᱲ ᱠᱟᱱᱟᱵᱚᱱ ᱛᱚ ᱟᱫᱚ ᱠᱚ ᱢᱮᱱᱟ ᱪᱟᱞᱟᱣ ᱠᱷᱟᱱ ᱡᱟᱦᱟᱸ ᱨᱮ ᱠᱟᱹᱢᱤ ᱦᱩᱭᱩᱜ ᱡᱟᱦᱟᱸ ᱥᱮ ᱵᱟᱹᱠᱤ ᱢᱮᱱᱟᱜᱼᱟ ᱚᱱᱛᱮᱨᱮ ᱪᱟᱞᱟᱣ ᱞᱮᱱᱠᱷᱟᱱ ᱩᱱᱤ ᱠᱟᱹᱢᱤ ᱦᱚᱸ ᱠᱟᱹᱢᱤ ᱡᱟᱦᱟᱸᱭ ᱦᱚᱲᱟᱜ ᱵᱟᱹᱠᱤ ᱢᱮᱱᱟᱜ ᱛᱟᱭᱟ ᱩᱱᱤ ᱦᱚᱸ ᱠᱟᱹᱡᱽᱼ ᱮ ᱢᱟᱱᱮ ᱨᱟᱣᱟᱞ ᱧᱚᱜᱚᱜᱼᱟᱭ᱾ ᱛᱟᱨᱯᱚᱨᱮ ᱟᱨ ᱟᱭᱟᱜ ᱱᱚᱣᱟ ᱤᱭᱟᱹ ᱠᱚᱦᱚᱸ ᱢᱟᱱᱮ ᱮᱸᱜ ᱠᱟᱹᱣᱰᱤ ᱠᱚᱦᱚᱸ ᱵᱚᱱ ᱧᱟᱢᱟ᱾ ᱟᱫᱚ ᱚᱱᱟ ᱞᱟᱹᱜᱤᱫ ᱜᱮᱠᱚ ᱪᱟᱞᱟᱜᱼᱟ ᱟᱨ ᱪᱮᱫᱟᱜ ᱵᱟᱝᱠᱚ ᱪᱟᱞᱟᱜᱼᱟ ᱢᱟ ᱟᱵᱚ ᱥᱟᱱᱛᱟᱲ ᱦᱚᱲ ᱫᱚ ᱢᱮᱱᱟ ᱡᱚᱢᱟᱜ ᱦᱚᱸᱢ ᱧᱟᱢᱮᱜᱼᱟ ᱧᱩᱣᱟᱜ ᱦᱚᱸᱢ ᱧᱟᱢᱮᱫᱼᱟ ᱟᱨ ᱱᱚᱛᱮ ᱮᱸ ᱯᱚᱭᱥᱟ ᱦᱚᱢ ᱧᱟᱢᱮᱜᱼᱟ᱾ ᱦᱮᱸᱥᱮ ᱟᱫᱚ ᱪᱟᱞᱟᱣ ᱞᱮᱱᱠᱷᱟᱱ ᱜᱮᱛᱚ ᱱᱟᱯᱟᱭ ᱞᱟᱹᱠᱛᱤᱜᱼᱟ ᱱᱤᱛᱚᱝ ᱫᱚ ᱱᱤᱛᱚᱝ ᱫᱚ ᱟᱫᱚ ᱠᱟᱹᱢᱤ ᱠᱚᱦᱚᱸ ᱵᱚᱱ ᱥᱟᱹᱛ ᱪᱟᱵᱟ ᱞᱮᱱᱠᱷᱟᱱ ᱟᱫᱚ ᱪᱮᱫ ᱵᱚᱱ ᱪᱤᱠᱟᱭᱟ ᱚᱲᱟᱜ ᱠᱚᱨᱮ ᱦᱚᱸ ᱚᱱᱠᱟ ᱠᱟᱹᱢᱤ ᱵᱟᱝ ᱧᱟᱢᱚᱜ ᱜᱮᱭᱟ ᱟᱫᱚ᱾
ᱦᱩᱸ ᱦᱩᱸ ᱛᱚ ᱮᱸ ᱡᱟᱭᱦᱳᱠ ᱟᱫᱚ ᱚᱸ ᱚᱱᱠᱟ ᱟᱨ ᱥᱮᱫᱽ ᱢᱤᱫᱴᱤᱡ ᱚᱝᱠᱟ ᱜᱮ ᱦᱮᱸ ᱢᱤᱫᱴᱮᱡ ᱱᱟᱢᱟᱞ ᱫᱤᱥᱚᱢ ᱫᱤᱠᱩᱭ ᱦᱮᱡ ᱠᱟᱱᱟ ᱟᱞᱮ ᱟᱛᱩ ᱛᱮ ᱦᱩᱸ
ᱟᱪᱪᱷᱟ᱾
ᱟᱫᱚ ᱟᱞᱮ ᱟᱹᱛᱩ ᱛᱮ ᱱᱚᱝᱠᱟ ᱜᱮ ᱟᱞᱮ ᱥᱮᱫ ᱟᱞᱮ ᱦᱚᱸ ᱮᱢᱚᱱ ᱢᱤᱫᱴᱤᱡ ᱟᱹᱛᱩ ᱠᱟᱱ ᱛᱟᱞᱮᱭᱟ ᱦᱮᱸ ᱟᱴᱤ ᱟᱹᱰᱤ ᱡᱟᱸᱠ ᱡᱚᱢᱚᱠ ᱟᱹᱛᱩ ᱠᱟᱱ ᱛᱟᱞᱮᱭᱟ᱾ ᱡᱟᱸᱦᱟ ᱟᱫᱚ ᱮᱠᱥᱳ ᱯᱞᱟᱥ ᱟᱨ ᱪᱮᱫ ᱚᱲᱟᱜ ᱢᱮᱱᱟᱜ ᱛᱟᱞᱮᱭᱟ ᱟᱞᱮ ᱟᱹᱛᱩ ᱦᱩᱸ᱾ ᱟᱨ ᱪᱮᱫ, ᱯᱩᱨᱵᱚ ᱯᱚᱥᱪᱤᱢ ᱟᱨ ᱚᱲᱟᱜ ᱫᱚ ᱟᱨ ᱠᱤ ᱢᱟᱱᱮ ᱠᱩᱞᱦᱤ ᱫᱚ ᱠᱟᱱ ᱛᱟᱞᱮᱭᱟ ᱦᱩᱸ᱾ ᱢᱟᱱᱮ ᱯᱩᱨᱵᱚ ᱫᱟᱨᱮ ᱫᱚ ᱪᱮᱛᱟᱱ ᱠᱩᱞᱦᱤ ᱟᱨ ᱯᱚᱥᱪᱤᱢ ᱫᱷᱟᱨᱮ ᱫᱚ ᱞᱟᱛᱟᱨ ᱠᱩᱞᱦᱤ᱾ ᱚᱱᱮ ᱱᱩᱱᱟᱹᱜ ᱪᱮᱨᱦᱟ ᱢᱤᱴᱤᱡ ᱟᱨᱥᱮᱫ ᱟᱹᱛᱩ ᱠᱟᱱ ᱛᱟᱞᱮᱭᱟ ᱦᱩᱸ ᱟᱫᱚ ᱛᱟᱦᱞᱮ ᱱᱚᱝᱠᱟ ᱜᱮ ᱟᱨ ᱪᱮᱫ ᱡᱟᱸᱠ ᱡᱚᱢᱚᱠ ᱞᱮ ᱥᱚᱨᱦᱟᱭᱮᱜᱼᱟ ᱮᱠᱥᱚ ᱯᱞᱟᱥ ᱢᱟᱱᱮ ᱚᱲᱟᱜ ᱢᱮᱱᱟᱜᱼᱟ ᱦᱮᱸ᱾ ᱯᱨᱚᱛᱛᱮᱠᱴᱤ ᱚᱲᱟᱜ ᱨᱮ ᱟᱞᱮ ᱦᱮᱸ ᱢᱟᱱᱮ ᱟᱸᱢ ᱢᱚᱲᱮ ᱛᱩᱨᱩᱭ ᱦᱚᱲ ᱠᱟᱛᱮᱜ ᱢᱮᱱᱟᱜ ᱞᱮᱭᱟ ᱢᱤᱱᱤᱢᱟᱢ᱾ ᱟᱫᱚ ᱩᱱᱟᱹᱜ ᱜᱟᱱ ᱟᱛᱳ ᱨᱮ ᱢᱚᱱᱮ ᱠᱟᱜ ᱢᱮ ᱢᱤᱴᱤᱡ ᱦᱚᱲᱮᱢ ᱡᱟᱣᱨᱟᱜᱼᱟ ᱦᱩᱸ᱾ ᱢᱤᱫᱴᱷᱮᱡ ᱦᱚᱲᱮᱢ ᱡᱟᱣᱨᱟᱜᱼᱟ ᱢᱟᱱᱮ ᱟᱨ ᱪᱮᱫ ᱯᱟᱛᱟ ᱛᱚ ᱯᱟᱛᱟ ᱢᱟᱱᱮ ᱡᱟᱦᱟᱸ ᱞᱮᱠᱟ ᱟᱨ ᱪᱮᱫ ᱢᱤᱴᱤᱡᱽ ᱯᱚᱨᱚᱵᱽ ᱢᱮᱱᱛᱮ ᱢᱤᱴᱤᱡᱽ ᱠᱟᱛᱷᱟ ᱠᱟᱱ ᱛᱟᱵᱚᱱᱟ᱾ ᱦᱩᱸ ᱚᱱᱟ ᱯᱚᱨᱚᱵᱽ ᱞᱮᱠᱟ ᱟᱨ ᱪᱮᱫ ᱵᱩᱡᱩᱜᱼᱟ ᱪᱮᱦᱨᱟ ᱥᱟᱸᱦᱤᱪ᱾
ᱟᱪᱪᱷᱟ ᱟᱫᱚ ᱞᱟᱹᱭᱮᱫᱼᱟ ᱞᱤᱧ ᱡᱮ ᱟᱯᱮ ᱯᱮ ᱤᱭᱟᱹᱜ ᱫᱚ ᱱᱚᱝᱠᱟ ᱯᱚᱨᱚᱵᱽ ᱦᱩᱭᱩᱜ ᱛᱟᱯᱮ ᱫᱚ
ᱦᱩᱸ ᱦᱩᱸ᱾
ᱯᱚᱨᱚᱵᱽ ᱫᱚ ᱛᱤᱱ ᱫᱤᱱ ᱫᱷᱚᱨᱮ ᱥᱚᱦᱨᱟᱭ ᱯᱚᱨᱚᱵᱽ ᱡᱟᱦᱟᱸ ᱦᱩᱭᱩᱜ ᱦᱩᱭᱩᱜᱼᱟ ᱟᱵᱚ ᱥᱟᱶᱛᱟ ᱨᱮ ᱢᱮᱱᱟᱜᱼᱟ ᱠᱟᱫᱟ ᱥᱮ ᱦᱩᱭ ᱠᱟᱱᱟ ᱡᱟᱸ᱾
ᱟᱹᱰᱤ ᱞᱮᱠᱟᱱ ᱡᱟᱭᱜᱟ ᱨᱮᱜᱮ ᱟᱸᱡᱚᱢ ᱵᱟᱲᱟ ᱦᱩᱭᱠᱟᱱ ᱜᱮᱭᱟ ᱡᱮ ᱱᱮᱛᱟᱨ ᱫᱚ ᱯᱮ ᱫᱤᱱ ᱮᱸ ᱯᱮ ᱫᱤᱱ ᱫᱷᱚᱨᱮ ᱠᱚ ᱥᱚᱦᱨᱟᱭᱚᱜ ᱠᱟᱱᱟ᱾ ᱦᱩᱸ ᱢᱮᱱᱠᱷᱟᱱ ᱟᱞᱮ ᱟᱛᱩᱨ ᱨᱮ ᱥᱮ ᱮᱸ ᱟᱞᱮ ᱟᱛᱩ ᱨᱮ ᱥᱮ ᱯᱟᱥᱮᱨ ᱟᱹᱛᱩ ᱠᱚᱨᱮ ᱦᱚᱸ ᱚᱱᱠᱟ ᱫᱚ ᱦᱳᱭᱛᱳ ᱮᱸ ᱯᱩᱱ ᱢᱚᱸᱬᱮ ᱫᱤᱱ ᱦᱟᱹᱵᱤᱡ ᱫᱚ ᱵᱟᱝᱠᱚ ᱢᱟᱱᱟᱣ ᱫᱟᱲᱮᱭᱟᱜ ᱜᱮᱭᱟ᱾ ᱛᱚᱵᱮ ᱟᱞᱮ ᱟᱛᱩ ᱫᱚ ᱮᱢᱚᱱ ᱢᱤᱴᱤᱡᱽ ᱨᱟᱥᱤ ᱵᱟᱥᱤ ᱟᱹᱛᱩ ᱠᱟᱱᱟᱼᱼ ᱡᱟᱦᱟᱸ ᱫᱚ ᱠᱚᱪᱟ ᱟᱹᱛᱩ ᱠᱟᱱ ᱨᱮᱦᱚᱸ ᱮᱢᱚᱱ ᱢᱮᱜ ᱵᱷᱟᱯᱛᱮ ᱢᱤᱴᱮᱡᱽ ᱟᱹᱛᱩ ᱠᱟᱱᱟ ᱡᱟᱦᱟᱸ ᱫᱚ ᱢᱚᱸᱬᱮᱼᱼ ᱥᱤᱧ ᱢᱚᱸᱬᱮ ᱧᱤᱫᱟᱹ ᱟᱨ ᱪᱮᱫ ᱠᱷᱩᱫᱽ ᱟᱨ ᱪᱮᱫ ᱟᱹᱞᱤᱧ ᱦᱚᱸ ᱟᱨ ᱪᱮᱫ ᱢᱚᱸᱬᱮ ᱥᱤᱧ ᱢᱚᱸᱲᱮ ᱧᱤᱫᱟᱹ ᱦᱟᱹᱵᱤᱡᱽ ᱟᱨ ᱪᱮᱫᱼᱼ ᱟᱸᱜᱟ ᱟᱭᱩᱵᱽ ᱦᱩᱭ ᱠᱟᱱᱟ ᱚᱱᱟ ᱮᱱᱮᱡᱽ ᱟᱠᱷᱲᱟ ᱨᱮ᱾
ᱟᱪᱪᱷᱟ ᱚᱱᱟ ᱢᱟᱸᱦᱟ ᱠᱚᱫᱚ ᱚᱠᱟ ᱚᱠᱟ ᱢᱟᱸᱦᱟ ᱠᱚᱯᱮ ᱢᱮᱱᱟ ᱚᱱᱮ ᱡᱮ ᱢᱚᱸᱬᱮ ᱥᱤᱧ ᱢᱚᱸᱬᱮ ᱧᱤᱫᱟᱹ ᱦᱩᱭᱩᱜ ᱫᱚ? ᱢᱟᱭᱦᱟ ᱨᱮᱱᱟᱜ ᱧᱩᱛᱩᱢ ᱠᱚ ᱦᱮᱸ ᱢᱮᱱ ᱞᱮᱠᱷᱟᱱ ᱵᱤᱱ ᱱᱟᱯᱟᱭ ᱠᱚᱜᱼᱟ᱾
ᱟᱪᱪᱷᱟ ᱟᱪᱪᱷᱟ ᱱᱤᱥᱪᱚᱭ ᱱᱤᱥᱪᱚᱭ ᱟᱞᱤᱧ ᱡᱮᱦᱮᱛᱩ ᱢᱚᱸᱬᱮ ᱢᱟᱦᱟ ᱞᱤᱧ ᱟᱸᱜᱟ ᱟᱭᱩᱵᱽ ᱠᱟᱜᱼᱟ ᱥᱮ ᱦᱮᱸᱼᱼ ᱩᱱᱟᱹᱜ ᱜᱟᱱ ᱫᱚ ᱦᱳᱭᱛᱳ ᱟᱹᱞᱤᱧ ᱫᱚ ᱟ ᱟ ᱟᱨ ᱤᱧᱟᱹᱜ ᱵᱚᱭᱮᱥ ᱫᱚ ᱵᱟᱝ ᱦᱩᱭᱩᱜ ᱠᱟᱱᱟ᱾ ᱛᱚᱵᱩ ᱟᱨ ᱪᱮᱫ ᱢᱤᱫᱴᱤᱡᱽ ᱨᱟᱹᱥᱠᱟᱹ᱾ ᱦᱮᱸ ᱨᱟᱹᱥᱠᱟᱹ ᱫᱚ ᱦᱩᱭᱩᱜ ᱠᱟᱱᱟ ᱮᱢᱚᱱ ᱢᱤᱴᱤᱡᱽ ᱡᱤᱱᱤᱥ ᱠᱟᱱᱟ ᱦᱮᱸ ᱟᱫᱚᱼᱼ ᱚᱱᱮ ᱛᱚ ᱟᱱᱮ ᱟᱹᱛᱩ ᱵᱟᱦᱮᱨ ᱛᱚ ᱟᱨ ᱵᱟᱵᱮᱱ ᱪᱟᱞᱟᱜ ᱠᱟᱱᱟ ᱥᱮ ᱚᱲᱟᱜ ᱠᱚ ᱨᱩᱣᱟᱹᱲ ᱦᱩᱭᱩᱜ ᱛᱟᱵᱮᱱᱼᱼ ᱦᱮᱸ ᱟᱹᱛᱩ ᱵᱷᱤᱛᱤᱨ ᱨᱮ ᱨᱟᱹᱥᱠᱟᱹ ᱥᱮ ᱟᱭ ᱡᱚᱛᱚ ᱦᱚᱲ ᱟᱨ ᱪᱮᱫ ᱟᱭᱚ ᱵᱟᱵᱟ ᱥᱟᱢᱟᱝ ᱨᱮ ᱦᱮᱸᱼᱼ ᱫᱟᱹᱭ ᱫᱟᱫᱟ ᱥᱟᱢᱟᱝ ᱨᱮ ᱢᱤᱫ ᱛᱮᱢ ᱨᱟᱹᱥᱠᱟᱹᱭᱟ᱾ ᱦᱩᱸ ᱛᱟᱞᱦᱮ ᱱᱚᱜ ᱚᱝᱠᱟ ᱟᱫᱚ ᱯᱳᱭᱞᱳ ᱦᱟᱸᱜ ᱡᱮ ᱦᱤᱞᱳᱜ ᱦᱟᱸᱜ ᱥᱚᱦᱨᱟᱭᱼᱼ ᱦᱮᱸ ᱥᱚᱨᱦᱟᱭ ᱫᱚ ᱦᱩᱭ ᱡᱮᱦᱤᱞᱳᱜ ᱮᱦᱚᱵᱚᱜ ᱠᱟᱱᱟ ᱮᱱ ᱦᱤᱞᱳᱜ ᱫᱚ ᱟᱨ ᱪᱮᱫ ᱜᱚᱴ ᱢᱟᱦᱟᱸ ᱦᱩᱸ ᱦᱮᱸ ᱜᱚᱴ ᱢᱟᱦᱟ ᱦᱮᱸ ᱮᱱᱦᱤᱞᱳᱜ ᱫᱚ ᱠᱩᱞᱦᱤ ᱢᱩᱪᱟᱹᱫ ᱨᱮᱠᱚ ᱚᱸ ᱮᱸ ᱠᱩᱞᱦᱤ ᱢᱩᱪᱟᱹᱫ ᱨᱮᱠᱚ ᱥᱚᱸᱲᱮ ᱜᱮᱭᱟ ᱦᱩᱸ ᱡᱟᱦᱟᱸ ᱫᱚ ᱮᱱ ᱦᱤᱞᱳᱜ ᱟᱪᱪᱷᱟ ᱫᱚᱥᱟᱨ ᱦᱩᱭᱩᱜ ᱫᱚᱥ ᱫᱚᱥᱟᱨ ᱦᱤᱞᱳᱜ ᱫᱚ ᱵᱚᱸᱜᱟ᱾
ᱟᱪᱪᱷᱟ ᱟᱹᱞᱤᱧ ᱞᱤᱧ ᱞᱟᱹᱭᱮᱫᱼᱟ ᱱᱚᱸᱰᱮ, ᱢᱮᱱᱮ ᱟᱹᱞᱤᱧ ᱡᱮ ᱟᱸᱡᱚᱢ ᱟᱠᱟᱱᱟ ᱡᱮ ᱜᱚᱴ ᱜᱚᱴ ᱨᱮᱫᱚ ᱱᱚᱝᱠᱟ ᱦᱩᱭᱩᱜᱼᱟ ᱰᱟᱹᱟᱝᱨᱤ ᱜᱚᱴ ᱴᱟᱺᱰᱤ ᱛᱮᱠᱚ ᱤᱫᱤ ᱠᱚᱣᱟ ᱟᱹᱞᱤᱧ ᱞᱤᱧ ᱟᱸᱡᱚᱢ ᱟᱠᱟᱫ ᱡᱮ, ᱛᱤᱠᱩ ᱠᱚ ᱟᱞᱮ ᱫᱤᱥᱚᱢ ᱨᱮᱢᱟ ᱚᱱᱠᱟ ᱢᱟ ᱵᱟᱝ ᱦᱩᱭᱩᱜ ᱜᱮᱭᱟ ᱟᱫᱚ ᱟᱸᱡᱚᱢ ᱠᱷᱟᱹᱞᱤ ᱱᱚᱝᱠᱟ ᱠᱚ ᱢᱮᱱᱟ ᱡᱮ ᱜᱚᱴ ᱴᱟᱺᱰᱤ ᱨᱮ ᱦᱩᱭᱩᱜ ᱠᱟᱱᱟ ᱜᱚᱴ ᱴᱟᱺᱰᱤ ᱨᱮᱠᱚ ᱤᱫᱤ ᱠᱚᱣᱟ ᱠᱚ ᱰᱟᱹᱝᱨᱤ ᱠᱚ ᱥᱟᱱᱟᱢ ᱨᱮᱱ ᱰᱟᱹᱝᱨᱤ ᱠᱚ ᱚᱸᱰᱮ ᱫᱚᱠᱚ ᱛᱟᱦᱮᱸᱱᱟᱠᱚ
ᱛᱟᱨᱯᱚᱨᱮ ᱚᱸᱰᱮ ᱠᱷᱚᱸᱴ ᱠᱚ ᱵᱮᱱᱟᱣᱟ ᱠᱷᱚᱸᱴ ᱵᱮᱱᱟᱣ ᱯᱚᱨᱮ ᱠᱚ ᱵᱚᱸᱜᱟ ᱵᱩᱨᱩᱭᱟ ᱛᱟᱨᱯᱚᱨᱮ ᱵᱤᱞᱤ ᱠᱚ ᱫᱚᱦᱚᱭᱟ ᱛᱚ ᱵᱤᱞᱤ ᱫᱚᱦᱚ ᱠᱟᱛ ᱛᱮᱜ ᱛᱟᱨᱯᱚᱨᱮ ᱱᱟᱠᱤ ᱟᱸᱡᱚᱢ ᱦᱩᱭ ᱠᱟᱱᱟ ᱚᱱᱠᱟ ᱚᱻ ᱢᱟᱱᱮ ᱰᱟᱹᱝᱨᱤ ᱡᱟᱦᱟᱸᱭ ᱨᱮᱱ ᱰᱟᱹᱝᱨᱤ ᱜᱮ ᱱᱟᱦᱟᱸᱜ ᱮ ᱞᱮᱵᱮᱫ ᱟᱠᱟᱫ ᱩᱱᱤᱜᱮ ᱦᱟᱸᱜ ᱦᱟᱺᱲᱤ ᱮᱢ ᱞᱟᱜᱟᱣ ᱟᱭᱟ ᱟᱨ ᱩᱱᱤ ᱩᱱᱤ ᱰᱟᱹᱝᱨᱤ ᱜᱮ ᱱᱟᱦᱟᱸᱜ ᱩᱱᱟᱹᱜ ᱤᱭᱟᱹ ᱨᱮᱫᱚ ᱥᱚᱦᱚᱨᱟᱭ ᱨᱮᱫᱚ ᱥᱚᱨᱮᱥ ᱢᱮᱱᱛᱮ ᱞᱮᱠᱷᱟ ᱟᱭ ᱥᱮ ᱩᱱᱤ ᱡᱟᱦᱟᱸᱭ ᱡᱟᱦᱟᱸᱭ ᱚᱲᱟᱜ ᱨᱤᱱᱤᱡ ᱦᱚᱲ ᱩᱱᱤ ᱡᱟᱦᱟᱸᱭ ᱢᱟᱹᱞᱤᱠᱤᱱ ᱢᱮᱱᱟᱭ ᱛᱟᱭ ᱫᱚ ᱢᱟᱹᱞᱤᱠ ᱡᱟᱦᱟᱸᱭ ᱰᱟᱹᱝᱨᱟ ᱱᱟᱦᱟᱸᱜ ᱞᱮᱵᱮᱫ ᱟᱠᱟᱫ ᱛᱟᱭ ᱫᱚᱭ ᱛᱚ ᱩᱱᱤ ᱫᱚ ᱟᱹᱰᱤ ᱟᱹᱰᱤ ᱟᱹᱰᱤ ᱥᱚᱨᱮᱥ ᱢᱮᱱᱛᱮ ᱱᱟᱦᱟᱸᱜ ᱠᱚ ᱢᱟᱱᱟᱣᱮᱭᱟ ᱟᱫᱚ ᱱᱚᱝᱠᱟ ᱠᱤ ᱦᱩᱭᱩᱜ ᱜᱮᱭᱟ?
ᱮᱠᱫᱚᱢ᱾ ᱮᱠᱫᱚᱢ ᱟᱞᱮ ᱟᱹᱛᱩ ᱨᱮᱦᱚᱸ ᱟᱞᱮ ᱟᱹᱛᱩ ᱨᱮᱜᱮ ᱱᱚᱝᱠᱟᱱᱟᱜ ᱦᱚᱭᱛᱳ ᱯᱨᱚᱪᱚᱞᱤᱛᱚ ᱱᱤᱛ ᱫᱷᱟᱹᱵᱤᱡ ᱛᱮ ᱟᱨ ᱪᱮᱫ ᱢᱮᱱᱟᱜ ᱟᱹᱜᱩ ᱠᱟᱜᱼᱟ ᱥᱮ ᱢᱮᱱᱟᱜ ᱜᱮᱭᱟ ᱱᱤᱛ ᱫᱷᱟᱹᱵᱤᱡ ᱛᱮ ᱚᱱᱠᱟᱜᱮ ᱟᱨ ᱪᱮᱫ ᱠᱚ ᱞᱟᱹᱭᱼᱟ ᱢᱩᱪᱟᱹᱫ ᱨᱮ ᱡᱮ ᱦᱤᱞᱳᱜ ᱟᱨ ᱪᱮᱫ ᱜᱚᱴ ᱢᱟᱦᱟᱸ᱾ ᱜᱚᱴ ᱢᱟᱦᱟ ᱦᱤᱞᱳᱜ ᱫᱚ ᱜᱚᱴ ᱡᱚᱠᱷᱚᱱ ᱟᱨ ᱪᱮᱫ ᱯᱩᱡᱟᱹ ᱯᱟᱥᱟ ᱯᱚᱨᱮ ᱦᱮᱸ ᱚᱱᱠᱟ ᱜᱮ ᱢᱤᱫᱴᱤᱡ ᱟᱨ ᱪᱮᱫ ᱜᱚᱰᱟ ᱨᱮ ᱢᱤᱫᱴᱤᱡ ᱵᱤᱞᱤ ᱠᱚ ᱫᱚᱦᱚᱭᱟ᱾ ᱥᱮ ᱠᱤᱪᱷᱩᱜᱟᱱ ᱵᱤᱞᱤ ᱛᱟᱦᱮᱸᱱ ᱜᱮᱭᱟ ᱦᱩᱸ, ᱜᱚᱴ ᱠᱚ ᱞᱟᱜᱟ ᱟᱹᱜᱩ ᱠᱚᱣᱟ᱾ ᱡᱟᱦᱟᱸᱭ ᱴᱟᱜ ᱰᱟᱹᱝᱨᱤ ᱜᱮ ᱟᱨ ᱪᱮᱫ ᱮᱻ ᱚᱱᱟ ᱵᱤᱞᱤᱭ ᱞᱮᱵᱮᱫᱟᱭ᱾ ᱦᱩᱸ ᱩᱱᱤᱴᱟᱜ ᱰᱟᱹᱝᱨᱤ ᱠᱚ ᱥᱟᱵ ᱠᱮᱫᱮ ᱜᱮ ᱥᱮ ᱢᱤᱫᱴᱤᱱ ᱢᱟᱞᱟ ᱠᱚ ᱟᱨᱟᱣᱟᱫᱮ ᱜᱮ᱾ ᱦᱮᱸ ᱟᱨ ᱩᱱᱠᱩ ᱡᱟᱦᱟᱸᱭ ᱨᱮᱱ ᱰᱟᱹᱝᱨᱤ ᱠᱟᱱᱟᱭ ᱩᱱᱠᱩ ᱢᱤᱫ ᱴᱩᱠᱩᱡ ᱦᱟᱺᱰᱤ ᱞᱟᱜᱟᱣ ᱟᱠᱚᱣᱟ ᱩᱱᱤ ᱛᱟᱭᱚᱢ ᱫᱚᱥᱟᱨ ᱦᱤᱞᱳᱜ ᱫᱚ ᱡᱟᱦᱟᱸ ᱟᱨ ᱪᱮᱫ ᱜᱚᱴ ᱯᱚᱨᱮᱱᱟᱜ ᱟᱨ ᱪᱮᱫ ᱢᱟᱦᱟ ᱫᱚ ᱦᱩᱭᱩᱜ ᱠᱟᱱᱟ ᱵᱚᱸᱜᱟ ᱢᱟᱦᱟ᱾
ᱟᱪᱪᱷᱟ ᱟᱪᱪᱷᱟ
ᱤᱱᱟᱹ ᱦᱤᱞᱳᱜ ᱫᱚ ᱟᱨ ᱪᱮᱫ ᱡᱚᱛᱚ ᱵᱚᱸᱜᱟ ᱵᱩᱨᱩ ᱠᱚᱵᱚᱱ ᱵᱚᱸᱜᱟ ᱟᱠᱚᱣᱟ ᱥᱮ ᱮᱱ ᱦᱤᱞᱳᱜ ᱯᱤᱴᱷᱟᱹ ᱞᱟᱴᱟᱜᱼᱟ ᱦᱩᱸ ᱟᱪᱪᱷᱟ ᱤᱱᱟᱹ ᱛᱟᱭᱚᱢ ᱫᱚ ᱦᱩᱭᱩᱜ ᱠᱟᱱᱟ ᱡᱟᱦᱟᱸ ᱞᱮᱠᱟ ᱟᱨ ᱥᱮ ᱵᱚᱱ ᱯᱤᱴᱷᱟᱹ ᱞᱟᱴᱟᱭᱟ ᱦᱮᱸ ᱮᱻ ᱡᱤᱞ ᱛᱮᱫ ᱡᱤᱞ ᱠᱚ ᱫᱟᱠᱟ ᱠᱚ ᱡᱟᱦᱟᱸᱞᱮᱠᱟ ᱜᱮ ᱟᱨ ᱪᱮᱫ ᱦᱮᱸ ᱡᱟᱦᱟᱸ ᱞᱮᱠᱟ ᱟᱨ ᱪᱮᱫ ᱟᱵᱚ ᱵᱚᱱ ᱯᱤᱴᱷᱟᱹ ᱞᱟᱴᱷᱟᱭ ᱜᱮᱭᱟ ᱦᱩᱸ ᱚᱱᱠᱟ ᱡᱮ ᱟᱨ ᱪᱮᱫ ᱯᱤᱴᱷᱟᱹ ᱞᱟᱴᱷᱟᱹ ᱵᱮᱥᱤᱜᱤᱞᱤ ᱥᱚᱨ ᱥᱚᱨᱦᱟᱭ ᱨᱮᱫᱚ ᱵᱚᱱ ᱡᱤᱞ ᱜᱮ ᱡᱤᱞ ᱠᱚᱜᱮ ᱵᱚᱱ ᱦᱟᱛᱟᱣ ᱜᱮᱭᱟ᱾
ᱦᱮᱸ ᱦᱟᱛᱟᱣ ᱜᱮᱭᱟ ᱵᱚᱱ ᱚᱱᱟ ᱫᱚ᱾
ᱚᱱᱟ ᱠᱚᱜᱮ ᱵᱚᱱ ᱯᱤᱴᱷᱟᱹ ᱞᱟᱴᱷᱟᱹᱭ ᱜᱮᱭᱟ ᱟᱨ ᱚᱱᱟ ᱠᱚᱜᱮ ᱵᱚᱱ ᱯᱤᱴᱷᱟᱹ ᱞᱟᱴᱷᱟᱹᱭ ᱜᱮᱭᱟ, ᱟᱨ ᱫᱚ ᱚᱱᱮ ᱚᱱᱟ ᱵᱚᱸᱜᱟᱜ ᱢᱟᱱᱮ ᱤᱱ ᱦᱤᱞᱳᱜ ᱫᱚᱵᱚᱱ ᱵᱚᱸᱜᱟᱜ ᱜᱮᱭᱟ ᱡᱚᱛᱚ ᱵᱚᱸᱜᱟ-ᱵᱩᱨᱩ ᱠᱚᱵᱚᱱ ᱵᱩᱡᱷᱟᱹᱣ ᱠᱚᱜᱮᱭᱟ, ᱤᱱᱟᱹ ᱛᱟᱭᱚᱢ ᱫᱚᱥᱟᱨ ᱦᱤᱞᱳᱜ ᱫᱚ ᱦᱩᱭᱩᱜ ᱠᱟᱱᱟ ᱥᱚᱦᱨᱟᱭ ᱦᱮᱸ ᱢᱟᱱᱮ ᱥᱟᱹᱨᱫᱤ, ᱦᱮᱸ ᱮᱱ ᱦᱤᱞᱚᱜ ᱥᱟᱹᱨᱫᱤᱭ ᱱᱟ ᱢᱟᱱᱮ ᱤᱱᱟᱹ ᱦᱤᱞᱳᱜ ᱫᱚ ᱰᱟᱹᱝᱨᱤ ᱠᱚ ᱠᱷᱩᱱᱴᱟᱹᱣ ᱠᱚᱣᱟ ᱯᱞᱟᱥ ᱮᱻ ᱮᱻ ᱰᱟᱹᱝᱨᱤ ᱠᱚᱠᱚ ᱠᱷᱩᱱᱴᱟᱹᱣ ᱯᱚᱨᱮ ᱟᱫᱚᱻ ᱥᱚᱨᱚᱦᱟᱭ ᱮᱱᱮᱡ ᱦᱮᱸ ᱠᱩᱞᱦᱤ ᱫᱟᱬᱟᱱ ᱥᱚᱨᱚᱦᱟᱭ ᱮᱱᱮᱡ ᱦᱮᱸ ᱛᱟᱨ ᱫᱚᱥᱟᱨ ᱦᱤᱞᱳ ᱫᱚ ᱦᱩᱭᱩᱜ ᱠᱟᱱᱟ ᱡᱟᱞᱮ ᱦᱮᱸ
ᱟᱪᱪᱷᱟ ᱠᱩᱠᱞᱤ ᱞᱤᱧ ᱫᱚᱦᱚᱭᱮᱫᱼᱟ
ᱦᱮᱸ ᱦᱟᱲᱟᱢ ᱡᱟᱞᱮ ᱟᱨ ᱵᱩᱲᱦᱤ ᱡᱟᱞᱮ ᱟᱨ ᱪᱮᱫ ᱫᱚᱥᱟᱨ ᱼᱼ
ᱟᱪᱷᱟ ᱟᱪᱪᱷᱟ ᱟᱪᱪᱷᱟ ᱱᱟᱯᱟᱭ ᱠᱟᱛᱷᱟ ᱟᱹᱞᱤᱧ ᱠᱩᱠᱞᱤ ᱞᱤᱧ ᱫᱚᱦᱚᱭᱮᱫᱼᱟ ᱡᱮᱢᱚᱱ ᱟᱵᱚ ᱧᱮᱞ ᱦᱩᱭ ᱟᱠᱟᱱᱟ ᱥᱚᱨᱦᱟᱭ ᱨᱮ
ᱫᱷᱟᱶᱟ ᱠᱚ ᱜᱟᱞᱟᱝ ᱟᱠᱚᱣᱟ ᱰᱟᱝᱨᱟ ᱠᱚ ᱛᱚᱞ ᱟᱠᱚᱣᱟ ᱠᱚ
ᱫᱷᱟᱶᱟ ᱫᱚ ᱚᱠᱟ ᱚᱠᱛᱚ ᱦᱤᱞᱳᱜ ᱠᱚ ᱤᱭᱟᱹ ᱜᱟᱞᱟᱝ ᱠᱟᱛᱮ ᱠᱚ ᱛᱚᱞ ᱟᱠᱚᱣᱟ ᱰᱟᱸᱝᱨᱟ ᱠᱚᱫᱚ
ᱫᱚ ᱦᱩᱭᱩᱜ ᱠᱟᱱᱟ ᱚᱠᱟ ᱮᱠᱛᱚ ᱦᱤᱞᱳᱜ ᱠᱚ ᱜᱟᱞᱟᱝ ᱠᱚᱣᱟ ᱚᱱᱟ ᱫᱚ ᱦᱚᱭᱛᱚ ᱟᱹᱰᱤ ᱪᱮᱦᱨᱟ ᱢᱤᱫᱴᱤᱡ ᱠᱚᱥᱪᱮᱱ ᱮᱢ ᱫᱚᱦᱚ ᱠᱮᱫᱟ ᱚᱱᱟ ᱫᱚ ᱡᱮ ᱦᱤᱞᱳᱜ ᱦᱟᱸᱜ ᱠᱷᱩᱱᱴᱟᱹᱣ ᱠᱚᱣᱟ ᱠᱚ ᱡᱮ ᱦᱤᱞᱳᱜ ᱠᱚ ᱠᱷᱩᱱᱴᱟᱹᱣ ᱠᱚᱣᱟ ᱰᱟᱝᱨᱤ ᱦᱮᱸ ᱰᱟᱝᱨᱤ ᱡᱚᱠᱷᱚᱱ ᱠᱚ ᱩᱰᱩᱠ ᱵᱟᱲᱟ ᱠᱚᱣᱟ ᱥᱮ ᱦᱮᱸ ᱛᱠᱷᱚᱱ ᱚᱱᱟ ᱫᱷᱟᱣᱟ ᱦᱩᱲᱩ ᱜᱟᱪᱦᱤ ᱛᱮᱠᱚ ᱜᱟᱞᱟᱝᱼᱟ ᱚᱱᱟ ᱦᱩᱲᱩ ᱢᱟᱱᱮ ᱦᱩᱲᱩ ᱜᱟᱹᱪᱷᱤ ᱵᱚᱞᱛᱮ ᱫᱚ ᱦᱩᱲᱩ ᱛᱮᱫ ᱦᱚᱸ ᱛᱟᱦᱮᱱ ᱜᱮᱭᱟ ᱦᱮᱸ ᱟᱨ ᱚᱱᱮ ᱚᱱᱟᱜᱮ ᱟᱨᱠᱤ ᱥᱮ ᱟᱹᱰᱤ ᱪᱮᱦᱨᱟ ᱮ ᱫᱮᱨᱮᱧ ᱨᱮ ᱡᱟᱛᱮ ᱫᱮᱨᱮᱧ ᱨᱮ ᱠᱤᱢᱵᱟ ᱠᱤᱪᱷᱩ